ᱦᱮᱞᱳ
ᱦᱮᱸ ᱨᱚᱲ ᱟᱸᱡᱚᱢᱚᱜ ᱠᱟᱱᱟ? ᱚᱱᱟ
ᱦᱮᱸ ᱨᱚᱲ ᱵᱤᱱ ᱥᱮ, ᱟᱸᱡᱚᱢᱚᱜ ᱠᱟᱱ ᱜᱮᱭᱟ ᱛᱚ᱾ ᱦᱮᱸ ᱟᱸᱚᱢᱚᱜ ᱠᱟᱱᱟ᱾ ᱟᱵᱤᱱ ᱵᱤᱱ ᱟᱸᱚᱢ ᱧᱚᱢᱮᱜᱼᱟ?
ᱚ ᱟᱵᱮᱱᱟᱜ
ᱠᱟᱴᱟ ᱠᱟᱴᱟ ᱧᱚᱜ ᱠᱟᱹᱡ ᱟᱸᱡᱚᱢᱚᱜ ᱠᱟᱱ ᱛᱟᱵᱤᱱᱟ᱾
ᱟᱪᱪᱷᱟ ᱛᱷᱚᱲᱟ
ᱦᱮᱞᱳ᱾
ᱠᱟᱹᱴᱤᱡ
ᱦᱩᱸ ᱦᱩᱸ᱾
ᱦᱚᱭ ᱫᱟᱥᱮ ᱚᱱᱟ ᱛᱮᱜᱮ
ᱦᱮᱸ ᱦᱮᱸ᱾
ᱵᱩᱡ ᱠᱮᱜ-ᱟ ᱵᱮᱱ
ᱦᱮᱸ ᱦᱮᱸ᱾
ᱦᱮᱸ ᱛᱚ ᱱᱟᱯᱟᱭ ᱵᱟᱲᱟ ᱜᱮ ᱱᱟᱯᱟᱭ ᱵᱟᱲᱟ ᱜᱮ,
ᱦᱮᱸ ᱜᱚᱝᱠᱮ ᱱᱟᱯᱟᱭ ᱵᱟᱲᱟ ᱜᱮ ᱦᱮᱸ ᱜᱚᱝᱠᱮ ᱱᱟᱯᱟᱭ ᱵᱟᱲᱟ ᱜᱮ᱾
ᱚ
ᱟᱹᱵᱤᱱ ᱪᱮᱫ ᱞᱮᱠᱟ ᱢᱮᱱᱟᱜ ᱵᱤᱱᱟ?
ᱛᱚ ᱪᱮᱫ ᱠᱚᱵᱮᱱ ᱪᱤᱠᱟᱹ ᱵᱟᱲᱟᱭᱮᱫ-ᱟ, ᱟᱹᱞᱤᱧ ᱦᱚᱸ ᱱᱟᱯᱟᱭ,
ᱪᱮᱫ ᱦᱚᱸ ᱵᱟᱝ ᱜᱮ ᱱᱚᱜ-ᱚᱭ ᱫᱩᱲᱩᱵ ᱵᱟᱲᱟ ᱦᱩᱭ ᱠᱟᱱᱟ᱾
ᱚ ᱾
ᱟᱨ ᱪᱮᱫ ᱦᱚᱸ ᱚᱱᱠᱟ ᱢᱟ ᱵᱟᱝ ᱪᱤᱠᱟᱹᱭ ᱦᱩᱭᱩᱜ ᱠᱟᱱᱟ᱾
ᱛᱚ ᱠᱟᱹᱢᱤ ᱠᱟᱪ ᱠᱚ
ᱠᱟᱹᱢᱤ ᱠᱟᱡᱽ ᱠᱚᱢᱟ ᱦᱟᱸᱜ ᱱᱮᱛᱟᱨ ᱫᱤᱱ ᱢᱟ ᱱᱚᱜ-ᱚᱭ ᱵᱟᱹᱫᱽ ᱠᱟᱹᱢᱤ ᱠᱚᱨᱮᱜ ᱜᱮ ᱦᱟᱸᱜ ᱪᱷᱩᱴᱟᱹᱣ ᱵᱟᱲᱟ ᱦᱩᱭ ᱠᱟᱱᱟ᱾ ᱟᱨ ᱚᱱᱠᱟ
ᱟᱪᱪᱷᱟ᱾
ᱦᱮᱸ ᱱᱚᱣᱟ ᱵᱟᱹᱫᱽ ᱠᱟᱹᱢᱤ ᱜᱮ ᱱᱤᱛᱚᱜ ᱫᱚ ᱦᱟᱸᱜ᱾ ᱟᱨ ᱟᱹᱵᱤᱱ ᱫᱚ ᱜᱚᱝᱠᱮ ᱟᱯᱮ ᱚᱱᱛᱮ ᱫᱚ ᱪᱮᱫ ᱠᱚ ᱦᱩᱭᱩᱜ ᱠᱟᱱᱟ ᱱᱮᱛᱟᱨ?
ᱪᱟᱭ ᱵᱟᱜᱟᱱ ᱪᱟᱭ ᱵᱟᱜᱟᱱ ᱠᱚ
ᱟᱪᱪᱷᱟ᱾
ᱡᱚᱛᱚ ᱡᱟᱭᱜᱟ ᱟᱥᱚᱢᱟᱱ ᱠᱚᱫᱚ ᱵᱟᱝ ᱥᱚᱢᱟᱱᱟ ᱛᱚ᱾
ᱦᱮᱸ ᱪᱟ ᱵᱟᱜᱟᱱ ᱫᱚ ᱥᱟᱨᱟ ᱵᱚᱪᱷᱚᱨ ᱪᱟ ᱦᱩᱭᱩᱜ-ᱟ ᱥᱮ ᱱᱚᱣᱟ ᱥᱤᱡᱤᱱ ᱚᱱᱩᱡᱟᱭᱤ ᱚᱱᱠᱟ ᱦᱩᱭᱩᱜ-ᱟ᱾
ᱚᱱᱟ ᱦᱚᱸ ᱡᱮᱢ ᱡᱮ ᱦᱤᱥᱟᱹᱵ ᱦᱩᱲᱩ ᱢᱮᱱᱟᱜ ᱛᱟᱵᱚᱱᱟ ᱵᱟᱝ ᱚᱱᱠᱟᱜᱮ ᱚᱱᱟ ᱦᱚᱸ ᱥᱤᱡᱤᱱ ᱦᱤᱥᱟᱹᱵ ᱜᱮ ᱡᱮᱢᱚᱱ ᱠᱷᱟᱹᱨᱤᱫ ᱛᱤᱱ ᱢᱟᱹᱦᱱᱟᱹ ᱵᱟᱫ ᱟᱵᱚᱣᱟᱜ ᱥᱟᱨᱟ ᱥᱤᱡᱤᱱ ᱜᱮ ᱯᱟᱹᱛᱤ ᱦᱩᱭ ᱜᱮᱭᱟ᱾ ᱛᱚ ᱠᱷᱟᱡ ᱫᱚ ᱦᱟᱱᱛᱮ ᱯᱩᱨᱟᱹ ᱜᱮ ᱛᱤᱱ ᱢᱟᱹᱭᱱᱟᱹ ᱫᱚ ᱠᱷᱟᱹᱞᱤ ᱵᱟᱫᱚᱜ-ᱟ ᱚᱱᱟ ᱡᱚᱠᱷᱚᱱ ᱨᱮᱭᱟᱲ ᱡᱚᱠᱷᱚᱡ᱾
ᱦᱮᱸ,
ᱦᱳᱭ ᱨᱮᱭᱟᱲ ᱡᱚᱠᱷᱚᱡ ᱜᱮ ᱟᱵᱚᱣᱟᱜ ᱠᱷᱟᱹᱞᱤ ᱯᱟᱹᱛᱤ ᱫᱚ ᱵᱟᱝ ᱦᱩᱭᱩᱜ-ᱟ᱾ ᱛᱟᱨᱯᱚᱨᱮ ᱦᱟᱱᱛᱮ ᱵᱟᱹᱨᱥᱟᱹ ᱫᱤᱱ ᱵᱟ ᱥᱤᱛᱩᱝ ᱫᱤᱱ ᱚᱱᱟ ᱫᱚ ᱯᱩᱨᱟᱹ ᱢᱚᱸᱡᱽ ᱛᱮᱜᱮ ᱯᱟᱹᱛᱤ ᱫᱚ ᱦᱩᱭᱜ-ᱟ᱾
ᱟᱪᱪᱷᱟ᱾ ᱛᱟᱦᱞᱮ ᱛᱤᱱ ᱡᱚᱠᱷᱟᱜ ᱜᱟᱱ ᱚᱱᱠᱟ ᱯᱮ ᱪᱟ ᱫᱚ ᱦᱩᱭᱩᱜ ᱜᱮᱛᱮ ᱢᱤᱫ ᱡᱚᱠᱷᱟ ᱥᱮ ᱵᱟᱨ ᱡᱚᱠᱷᱟ?
ᱚᱱᱟ ᱫᱚ ᱢᱤᱫ ᱡᱚᱠᱷᱚᱟ ᱜᱮ ᱦᱩᱭᱩᱜ ᱜᱮᱭᱟ ᱛᱚ, ᱚᱱᱠᱟ ᱡᱮᱢᱚᱱ ᱦᱳᱞᱤ ᱞᱟᱦᱟᱨᱮ ᱟᱵᱚ ᱦᱳᱞᱤ ᱞᱟᱦᱟ ᱠᱷᱚᱱᱟᱜ ᱥᱤᱫ ᱵᱚᱱ ᱫᱷᱩᱨᱟᱹᱣ ᱠᱮᱭᱟ,
ᱦᱮᱸ ᱦᱮᱸ
ᱛᱚ ᱦᱟᱱᱛᱮ ᱫᱮᱵᱤ ᱯᱚᱨᱮ ᱦᱟᱹᱵᱤᱡ ᱵᱚᱱ ᱠᱷᱞᱤᱼᱼ ᱠᱟᱹᱞᱤ ᱯᱩᱡᱟᱹ ᱯᱚᱨᱮ ᱵᱚᱱ ᱥᱤᱫ ᱵᱷᱟᱜᱟᱣ ᱠᱼᱟ ᱛᱚ ᱚᱱᱟ ᱯᱚᱨᱮ ᱫᱚ, ᱮᱠᱟᱵᱮ ᱫᱟᱨᱮ ᱠᱩᱫᱩ ᱵᱚᱱ ᱢᱟᱜ ᱠᱮᱜᱼᱟ ᱥᱮ ᱛᱚ ᱚᱱᱟ ᱨᱮᱭᱟᱲ ᱡᱚᱠᱷᱚᱜ ᱢᱟ ᱵᱟᱝᱜᱮ ᱦᱩᱭᱩᱜ ᱜᱮᱭᱟ ᱯᱟᱹᱛᱤ ᱢᱟ᱾
ᱦᱮᱸ
ᱛᱚ ᱚᱱᱟ ᱛᱮᱵᱚᱱ ᱢᱟᱜᱼᱼ ᱠᱮᱭᱟ ᱛᱚ ᱚᱱᱟᱛᱮ ᱟᱨᱦᱚᱸ ᱢᱚᱡᱽ ᱜᱮ ᱫᱟᱜ ᱠᱚᱵᱚᱱ ᱮᱢ ᱠᱮᱭᱟ ᱛᱟᱨᱯᱚᱨᱮ ᱟᱨᱦᱚᱸ ᱚᱱᱠᱟ ᱜᱮ ᱦᱚᱳᱞᱤ ᱠᱚ ᱛᱤᱭᱟᱹᱜ ᱠᱚᱣᱟᱣ ᱵᱟᱦᱟ ᱠᱩ ᱩᱱ ᱡᱚᱠᱷᱚᱡ ᱮᱠᱮᱵᱟᱨᱮ ᱟᱨᱦᱚᱵᱚᱱ ᱥᱤᱫ ᱠᱮᱭᱟ ᱵᱟᱨᱛᱤ ᱢᱚᱸᱡᱽ ᱜᱮ᱾
ᱟᱪᱪᱷᱟ ᱦᱮᱸ ᱟᱞᱮ ᱱᱚᱛᱮ ᱫᱚ ᱚᱱᱠᱟ, ᱪᱟ ᱠᱚᱫᱚ ᱵᱟᱝ ᱜᱮᱞᱮ ᱤᱭᱟᱹᱭᱟ ᱦᱟᱸᱜ ᱡᱟᱜᱮ ᱦᱩᱲᱩ ᱠᱚᱜᱮ᱾ ᱛᱟᱯᱚᱨᱮ ᱥᱚᱵᱡᱤ ᱠᱚ ᱚᱱᱟ ᱠᱚᱜᱮ ᱦᱟᱜ ᱪᱟᱥ ᱵᱟᱲᱟ ᱦᱩᱭᱩᱜᱼᱟ ᱦᱮᱸᱦᱮᱸ᱾
ᱥᱮ ᱢᱟᱦᱟᱡᱚᱱ ᱠᱚᱣᱟᱜ ᱨᱮᱜᱮ᱾
ᱦᱩᱸ ᱜᱚᱝᱠᱮ ᱱᱤᱡᱮᱨᱟᱜ ᱜᱮ ᱦᱟᱸᱜ ᱦᱩᱲᱩ ᱠᱚᱫᱚ ᱪᱟᱥ ᱵᱟᱲᱟ ᱦᱩᱭᱩᱜᱼᱟ ᱟᱨ, ᱥᱚᱵᱡᱤ ᱠᱚᱦᱚᱸ ᱱᱤᱡᱮᱨᱟᱜ ᱨᱮᱜᱮ ᱟᱨ ᱠᱤᱪᱷᱩ ᱫᱚ, ᱦᱩᱸ ᱦᱚᱲᱟᱜ ᱢᱟᱱᱮ ᱪᱮᱜᱠᱟᱞᱤᱧ ᱞᱟᱹᱭᱟ ᱵᱷᱟᱜᱽ ᱵᱚᱱᱫᱚᱠ ᱚᱱᱟᱵᱤᱱ ᱵᱟᱲᱟᱭ ᱜᱮᱭᱟ ᱥᱮ ᱵᱟᱝ-ᱟ?
ᱦᱳᱭ ᱦᱚᱭ ᱦᱚᱭ ᱦᱳᱭ,
ᱮᱸ ᱚᱱᱠᱟ ᱦᱟᱛᱟᱣ ᱠᱟᱛᱮᱫ ᱪᱟᱥ ᱵᱟᱲᱟ ᱦᱩᱭᱩᱜ ᱜᱮᱭᱟ᱾
ᱚᱱᱟ ᱦᱚᱸ ᱟᱹᱰᱤ ᱱᱟᱯᱟᱭ ᱜᱮᱭᱟ᱾
ᱦᱮ
ᱟᱞᱮᱥᱮᱫ ᱦᱚ ᱚᱱᱠᱟ ᱜᱮ ᱮᱱᱛᱮᱫ ᱵᱷᱟᱜᱽ ᱵᱚᱱᱫᱚᱠ ᱠᱩᱫᱚ ᱠᱚ ᱦᱟᱛᱟᱣᱮᱭᱟ ᱛᱚ, ᱞᱟᱹᱴᱩ ᱞᱟᱹᱴᱩ ᱜᱮ ᱢᱮᱱᱟᱜ ᱟ ᱥᱮ ᱠᱳᱢᱯᱟᱱᱤ ᱵᱟᱜᱟᱱ ᱱᱤᱡᱮᱨᱟᱜ ᱨᱮᱜᱮ ᱛᱚ ᱠᱟᱹᱢᱤ ᱵᱟᱲᱟ ᱫᱚ ᱦᱩᱭᱩᱜ ᱠᱟᱱᱟ᱾ ᱛᱚ ᱟᱨᱚ ᱵᱟᱜᱽ ᱵᱚᱱᱫᱚᱠ ᱠᱚᱫᱚ ᱦᱟᱛᱟᱣ ᱵᱟᱲᱟ ᱦᱩᱭ ᱠᱟᱱᱟ᱾
ᱦᱮᱸ
ᱛᱚ ᱠᱳᱢᱯᱟᱱᱤᱭ ᱦᱚᱸ ᱢᱮᱱᱟᱜ ᱠᱮᱭᱟ ᱛᱚ ᱠᱳᱢᱯᱟᱱᱤᱭ ᱟᱨ ᱢᱮᱱᱛᱮᱜ, ᱚᱲᱟᱜ ᱨᱮ ᱢᱤᱜ ᱦᱚᱲ ᱠᱟᱛᱮᱜ ᱠᱩ ᱪᱟᱞᱟᱜ ᱠᱮᱭᱟ ᱛᱚ ᱚᱠᱚᱭ ᱠᱩᱣᱟᱜ ᱚᱲᱟᱜ ᱨᱮᱫᱚ ᱪᱟᱞᱟᱜ ᱠᱮᱭᱟ ᱚᱠᱚᱭ ᱠᱚᱫᱚ ᱵᱟᱠᱩ ᱪᱟᱞᱟᱜ ᱠᱮᱭᱟ᱾
ᱛᱚ ᱛᱚ ᱚᱱᱟ ᱛᱮᱜᱮ ᱠᱳᱢᱯᱟᱱᱤᱭᱟᱜ ᱨᱮ ᱟᱹᱰᱤ ᱠᱚᱢ ᱠᱩ ᱠᱟᱹᱢᱤ ᱜᱮᱭᱟ ᱱᱤᱡᱮᱨᱟᱜ ᱜᱮ ᱡᱩᱫᱤ ᱛᱟᱦᱮᱱ ᱠᱷᱟᱡ ᱫᱚ ᱪᱮᱜ ᱠᱳᱢᱯᱟᱱᱤᱭᱟᱜ ᱨᱮ ᱵᱟᱝ? ᱛᱚ ᱱᱤᱡᱮᱨᱟᱜ ᱨᱤᱜᱤᱧ ᱦᱳᱭ ᱱᱤᱡᱮᱨᱟᱜ ᱨᱮᱜᱤ ᱧᱮᱞ ᱞᱮᱠᱷᱟᱡ ᱫᱚ ᱦᱩᱭ ᱠᱮᱭᱟ᱾
ᱦᱮᱸ ᱟᱫᱚ ᱜᱚᱝᱠᱮ ᱞᱤᱧ ᱞᱮᱹᱭᱫᱟ ᱦᱟᱸᱜ ᱚᱱᱟ ᱪᱟ ᱫᱚ ᱪᱮᱫ ᱞᱮᱠ ᱠᱟᱻ ᱯᱮ ᱨᱚᱦᱚᱭᱟ ᱯᱩᱭᱞᱩ ᱠᱷᱚᱱ ᱵᱤᱱ ᱞᱮᱹᱭ ᱞᱮᱠᱷᱟᱱ ᱱᱟᱯᱟᱭ ᱠᱚᱜᱼᱟ ᱟᱞᱮ ᱱᱚᱛᱮ ᱢᱟ ᱵᱟᱞᱮ ᱪᱟᱥ ᱵᱟᱲᱟᱭᱟᱞᱮ ᱛᱚ᱾
ᱟᱪᱪᱷᱟ᱾
ᱩᱦ
ᱪᱟ ᱨᱮᱭᱟᱜ ᱫᱚ ᱟᱸ ᱯᱩᱭᱞᱳ ᱞᱮᱠᱷᱟᱡ ᱞᱮᱹᱭ ᱠᱷᱚᱱᱟᱜ ᱫᱚ ᱪᱮᱜ, ᱮᱱᱮ ᱟᱵᱚ ᱠᱩᱥᱱᱤ ᱵᱟᱦᱟ ᱡᱮᱥᱮ ᱵᱚᱱ ᱠᱟᱴᱤᱱ ᱠᱮᱭᱟ ᱵᱟᱝᱜᱮ,
ᱦᱮᱸ ᱦᱮᱸ᱾
ᱛᱚ ᱚᱝᱠᱟ ᱜᱮᱵᱚᱱ ᱠᱟᱴᱤᱝᱟ ᱛᱚ ᱚᱱᱟ ᱠᱟᱴᱤᱝ ᱞᱟᱦᱟᱨᱮ ᱟᱵᱚ ᱫᱚ, ᱤᱱᱟᱹ ᱢᱤᱜᱴᱮᱹᱜ ᱯᱮᱞᱟᱥᱴᱤᱠ ᱰᱷᱚᱸᱜᱟᱜ ᱫᱚ ᱟᱞᱮᱥᱮᱜ ᱢᱟ ᱯᱞᱟᱥᱴᱤᱠ ᱰᱷᱚᱸᱜᱟ ᱧᱟᱢᱚᱜ ᱜᱮᱭᱟ ᱠᱤᱨᱤᱧ ᱛᱮ ᱵᱟᱝᱜᱮ᱾ ᱛᱚ ᱚᱱᱟᱨᱮ ᱦᱟᱜ ᱚᱱᱟ ᱡᱚᱠᱷᱚᱱ ᱵᱚᱱ ᱠᱤᱨᱤᱧ ᱠᱮᱫᱟ ᱦᱟᱥᱟ ᱠᱩᱵᱚᱱ, ᱦᱟᱥᱟ ᱡᱮ ᱚᱠᱟᱴᱟᱜ ᱦᱟᱥᱟ ᱨᱮᱵ ᱟᱵᱩ ᱵᱚᱱ ᱨᱚᱦᱚᱭ ᱛᱚ ᱚᱱᱟ ᱦᱟᱥᱟ ᱯᱞᱟᱥᱴᱤᱴ,
ᱴᱷᱳᱸᱜᱟ ᱨᱮ ᱨᱮ ᱥᱚᱸᱜᱮ ᱜᱮᱵᱚᱱ ᱥᱤᱯᱤ ᱢᱮᱥᱟᱞᱟ ᱥᱤᱯᱤ ᱢᱮᱥᱟᱞ ᱵᱟᱲᱟ ᱞᱟᱦᱟᱨᱮ ᱥᱤᱯᱤ ᱢᱮᱥᱟᱞ ᱟᱵᱚᱱ
ᱠᱟᱹᱴᱤᱜ ᱤᱰᱟᱹᱝᱜᱮ᱾
ᱦᱮᱸ᱾
ᱦᱳᱭ, ᱚᱱᱟ ᱰᱟᱹᱨ ᱡᱮ ᱟᱵᱚ ᱫᱚ ᱮᱠᱮᱵᱟᱨᱮ ᱵᱚᱱ ᱚᱱᱟ ᱰᱟᱹᱨ ᱵᱚ ᱡᱚᱛᱽᱱᱚ ᱛᱤᱱ ᱛᱷᱮᱠᱮ ᱪᱟᱹᱨ ᱢᱟᱹᱭᱱᱟᱹ ᱵᱟᱫ, ᱪᱷᱚ ᱢᱟᱹᱭᱱᱟᱹ᱾ ᱛᱚ ᱵᱟᱹᱨᱥᱟᱹ ᱞᱟᱦᱟᱜᱮᱠᱚ ᱟᱹᱜᱩ ᱫᱚᱠᱚ ᱟᱹᱠᱷᱨᱤᱧ ᱠᱮᱜᱼᱟ ᱛᱚ ᱵᱟᱹᱨᱥᱟᱹ ᱞᱟᱦᱟ ᱨᱮᱠᱚ ᱟᱹᱠᱷᱨᱤᱧ ᱠᱮᱜᱼᱟ ᱛᱚ ᱵᱟᱹᱨᱥᱟᱹ ᱨᱮ ᱫᱚ ᱪᱮᱫᱟᱜ ᱠᱤ ᱟᱹᱰᱤ ᱤᱭᱟᱹ ᱠᱟᱹᱣᱰᱤ ᱠᱚᱢᱚᱜ ᱠᱟᱱᱟ ᱥᱮ᱾
ᱦᱮᱸ ᱦᱮᱸ᱾
ᱛᱚ ᱚᱱᱟ ᱛᱮᱜᱮ ᱵᱟᱹᱨᱥᱟᱹ ᱞᱟᱦᱟ ᱨᱮᱠᱚ ᱛᱚ ᱚᱠᱟᱨᱮᱵᱚ ᱟᱵᱩ ᱵᱩᱱ ᱨᱚᱭ, ᱦᱳᱭ ᱚᱸᱰᱮ ᱵᱩᱱ ᱚᱸᱰᱮ ᱵᱩᱱ ᱡᱟᱜᱟᱛ ᱠᱩ ᱵᱚᱱᱥ ᱛᱮ ᱚᱱᱟᱞᱤ
ᱦᱮᱸ ᱦᱮᱸ ᱦᱮᱸ, ᱵᱩᱡᱷᱟᱹᱣ ᱜᱮᱭᱟᱞᱤᱧ ᱾
ᱟᱫᱚ ᱦᱳᱭ ᱚᱱᱟ ᱱᱟᱹᱞᱤ ᱠᱚ ᱞᱟ ᱠᱮᱜᱼᱟ ᱛᱚ, ᱱᱟᱹᱞᱤ ᱡᱟᱭᱜᱟ ᱨᱮᱦᱚᱸ ᱫᱟᱜ ᱵᱟᱝᱜᱮ ᱡᱚᱨᱟᱜᱼᱟ ᱵᱟᱝᱜᱮ ᱛᱚ ᱚᱱᱟᱝ ᱡᱟᱣᱨᱟ ᱞᱟᱹᱜᱤᱫ ᱫᱚ ᱚᱱᱟ ᱰᱨᱮᱱ ᱠᱚ ᱞᱟᱭ ᱠᱮᱜ
ᱛᱟᱦᱚᱞᱮ ᱚᱱ ᱤᱭᱟᱹᱠ ᱤᱭᱟᱹ ᱠᱟᱛᱮ ᱛᱟᱯᱚᱨᱮ ᱚᱠᱟᱨᱮᱵᱚᱱ ᱠᱚᱭ ᱚᱱᱟ ᱥᱟᱯᱞᱟ ᱵᱟᱲᱜᱤ ᱥᱟᱯᱷᱟ ᱠᱟᱛᱮ
ᱦᱩᱸ᱾
ᱢᱚᱸᱡᱽ ᱜᱷᱟᱹᱞᱰᱩ ᱠᱩ ᱞᱟᱭᱟ ᱡᱮᱢᱚᱱ ᱛᱟᱨᱤᱡ ᱞᱟᱹᱴᱩ ᱞᱟᱹᱴᱩ ᱩᱞ ᱵᱤ
ᱦᱮᱸ᱾
ᱫᱟᱨᱤ ᱚᱝᱠᱟ ᱡᱚᱜᱼᱟ ᱚᱱᱟᱜᱤ᱾ ᱚᱝᱠᱟ ᱨᱚᱦᱚᱭ ᱨᱮ ᱛᱤᱱ ᱛᱷᱮᱠᱮ ᱪᱟᱹᱨ ᱵᱚᱪᱷᱚᱨ ᱪᱟᱹᱨ ᱵᱚᱪᱷᱚᱨ᱾ ᱟᱨ ᱠᱩ᱾ ᱚᱝᱠᱟ ᱦᱟᱨᱟ ᱟᱵᱩ ᱫᱚ ᱛᱤᱱ ᱪᱟᱹᱨ ᱵᱚᱪᱪᱷᱚᱨ ᱢᱚᱸᱡᱽ ᱜᱮ ᱟᱵᱩ ᱫᱚ ᱚᱱᱮ ᱵᱚᱱ ᱯᱟᱹᱛᱤ ᱪᱩᱜ ᱯᱟᱹᱛᱤ ᱵᱚᱱ ᱧᱟᱢ ᱠᱮᱭᱟ᱾
ᱦᱩᱸ, ᱟᱨ ᱦᱩᱲᱩ ᱫᱚ ᱦᱟᱸᱜ ᱵᱟᱯᱮ ᱪᱟᱥ ᱜᱮᱭᱟ ᱟᱯᱮ ᱚᱱᱛᱮ?
ᱫᱚ ᱛᱚ ᱦᱩᱲᱩ ᱠᱚᱫᱚ ᱵᱟᱝ
ᱟᱫᱚ ᱞᱤᱧ ᱞᱟᱹᱭᱫᱟ ᱦᱩᱲᱩ ᱦᱩᱲᱩ ᱠᱚᱫᱚ ᱦᱟᱸᱜ ᱚᱝᱠᱟ ᱵᱟᱯᱮ ᱪᱟᱥ ᱜᱮᱭᱟ ᱟᱯᱮ, ᱦᱮᱸ᱾
ᱵᱟᱝ᱾
ᱦᱩᱸ, ᱟᱫᱚ ᱟᱞᱮ ᱱᱚᱛᱮ ᱫᱚᱦᱚᱜ ᱦᱩᱲᱩ ᱫᱚ ᱚ ᱟᱞᱮ ᱱᱚᱛᱮ ᱫᱚ ᱦᱟᱸᱜ ᱱᱚᱣᱟ ᱦᱩᱲᱩ ᱫᱚ ᱧᱮᱞ ᱞᱮᱠᱷᱟᱱ ᱦᱟᱸᱜ ᱱᱚᱣᱟ ᱡᱟᱦᱟᱸ ᱦᱮᱜ-ᱮ ᱱᱟ ᱥᱤᱡᱤᱱ ᱠᱚᱫᱚ ᱚᱱᱟ ᱫᱟᱜ ᱫᱤᱱ ᱵᱟᱝᱠᱷᱟᱱ ᱢᱟ ᱥᱤᱭᱟᱹ ᱫᱷᱚᱨᱚᱱ ᱫᱤᱱ ᱦᱟᱸᱜ ᱟᱫᱚ ᱫᱷᱚᱨᱚᱱ ᱫᱤᱱ ᱦᱚᱸ ᱠᱤᱪᱷᱩ ᱫᱚᱠᱚ ᱪᱟᱥ ᱜᱮᱭᱟ ᱱᱚᱱᱛᱮ ᱦᱚᱸ ᱠᱤᱪᱷᱩ ᱠᱚ ᱪᱟᱥ ᱤᱭᱟᱹ ᱟᱫᱚ ᱦᱟᱜ, ᱚᱱᱟ ᱡᱟᱦᱟᱸ ᱤᱛᱟᱹ ᱮᱱᱛᱮᱫ ᱦᱩᱲᱩ ᱨᱮᱱᱟᱜ ᱤᱛᱟᱹ ᱟᱫᱚ ᱚᱱᱟ ᱦᱟᱸᱜ ᱥᱤᱭᱟᱛᱮᱫ ᱦᱟᱸᱜ ᱚᱱᱟ ᱮᱨ ᱦᱩᱭᱩᱜᱼᱟ, ᱮᱨ ᱠᱟᱛᱮᱱ ᱦᱟᱸᱜ ᱠᱟᱢ ᱫᱟᱜ ᱠᱚ ᱮᱢ ᱵᱟᱲᱟ ᱦᱩᱭᱩᱜᱼᱟ, ᱤᱱᱟᱹᱠᱷᱟᱱ
ᱟᱪᱪᱷᱟ᱾
ᱵᱟᱝᱠᱷᱟᱱ ᱥᱮᱨᱢᱟ ᱫᱟᱜ ᱡᱟᱹᱲᱤ ᱠᱚᱭ ᱧᱩᱨ ᱞᱮᱠᱷᱟᱱ ᱦᱚᱸ ᱚᱱᱟ ᱦᱟᱨᱟᱜ-ᱟ᱾ ᱠᱟ ᱢᱤᱱ ᱪᱟᱸᱫᱚ ᱢᱤᱱ ᱪᱟᱸᱫᱳ ᱛᱟᱨᱟ ᱵᱟᱨ ᱪᱟᱸᱫᱚ ᱚᱱᱠᱟ ᱞᱟᱜᱟᱜ ᱜᱮᱭᱟ ᱦᱟᱨᱟᱛᱮ᱾ ᱚᱱᱟ ᱯᱚᱨᱮ ᱚᱱᱟ ᱠᱚ ᱦᱩᱸᱻ ᱛᱩᱫ ᱠᱟᱛᱮᱫ ᱦᱟᱸᱜ ᱟᱫᱚ ᱦᱚᱸ ᱚᱱᱟ ᱵᱟᱹᱫᱽ ᱠᱚ ᱦᱟᱸᱜ ᱞᱚᱥᱚᱫ ᱠᱟᱛᱮᱫ ᱟᱫᱚ ᱨᱚᱦᱚᱭ ᱦᱩᱭᱩᱜᱼᱟ ᱦᱟᱸᱜ
ᱦᱳᱭ᱾
ᱛᱟᱨᱯᱚᱨᱮ ᱚᱱᱠᱟ ᱨᱟᱱ ᱥᱟᱨ ᱠᱚᱢᱟ ᱮᱢ ᱵᱟᱲᱟ ᱦᱩᱭᱩᱜ ᱜᱮᱭᱟ ᱛᱟᱨᱯᱚᱨᱮ ᱵᱤᱞᱤ ᱞᱮᱱᱠᱷᱟᱱ ᱤᱨ ᱵᱟᱲᱟ ᱦᱩᱭᱩᱜᱼᱟ ᱤᱨ ᱵᱟᱲᱟ ᱠᱟᱛᱮᱜ ᱟᱫᱚ ᱚᱲᱟᱜ ᱥᱮᱱ ᱟᱹᱜᱩ ᱦᱩᱭᱩᱜᱼᱟ᱾
ᱦᱮᱸ
ᱦᱚᱸᱻ
ᱛᱚ ᱦᱩᱲᱩ ᱫᱚ ᱚᱱᱠᱟ ᱯᱮ ᱮᱸᱻ ᱡᱚᱢ ᱞᱟᱹᱜᱤᱫ ᱜᱮ ᱥᱮ ᱛᱷᱚᱲᱟ ᱟᱹᱠᱷᱨᱤᱧ ᱞᱟᱹᱜᱤᱫ ᱦᱚᱸᱯᱮ ᱨᱚᱦᱚᱭ ᱠᱮᱭᱟ
ᱦᱩᱸ ᱦᱮᱸ ᱜᱚᱝᱠᱮ ᱡᱚᱢ ᱞᱟᱹᱜᱤᱫ ᱦᱚᱞᱮ ᱨᱚᱦᱚᱭ ᱜᱮᱭᱟ ᱠᱤᱪᱷᱩ ᱫᱚ ᱟᱹᱠᱷᱨᱤᱧ ᱞᱟᱹᱜᱤᱫ ᱦᱚᱸ
ᱟᱪᱪᱷᱟ
ᱞᱟᱹᱜᱤᱫ ᱜᱮ ᱨᱚᱦᱚᱭ ᱦᱩᱭᱩᱜᱼᱟ᱾ ᱟᱫᱚ ᱱᱚᱜᱼᱚᱭ ᱱᱚᱣᱟ ᱛᱤᱥ ᱠᱷᱚᱱᱟᱜ ᱜᱮ ᱦᱟᱸᱜ ᱟᱫᱷᱩᱱᱤᱠ ᱦᱩᱲᱩ ᱫᱚ
ᱦᱚᱸᱻ
ᱟᱫᱚ ᱦᱟᱸᱜ ᱯᱷᱤᱨ ᱟᱨ ᱵᱷᱤᱛᱨᱤ ᱨᱮ ᱡᱟᱭᱜᱟ ᱡᱩᱢᱤ ᱠᱚ ᱢᱮᱱᱟᱜ ᱛᱟᱠᱚᱣᱟ ᱩᱱᱠᱩ ᱫᱚ ᱟᱹᱠᱷᱨᱤᱧᱟ ᱠᱟᱹᱴᱤᱡ ᱠᱚᱢ ᱜᱮ
ᱚᱸ
ᱟᱫᱚ ᱫᱷᱚᱨᱚᱱᱤ
ᱚᱸᱻ
ᱦᱟᱱᱟ ᱱᱷᱟᱣᱟ ᱵᱤᱪᱟᱹᱨ ᱠᱟᱱ ᱛᱟᱠᱚᱣᱟ ᱥᱮ ᱪᱮᱫ
ᱦᱳᱭ ᱦᱳᱭ ᱛᱚ ᱦᱟᱸᱜ ᱟᱞᱮ ᱥᱚᱢᱟᱱ ᱛᱮ ᱚᱱᱮ ᱚᱱᱠᱟ ᱜᱮ
ᱠᱟᱹᱢᱤ ᱫᱚ ᱮᱱᱛᱮᱜ ᱟᱵᱚ ᱥᱟᱱᱛᱟᱞ ᱦᱚᱯᱚᱱ ᱫᱚ ᱛᱮᱫ ᱠᱟᱹᱢᱤ ᱡᱚᱝ ᱜᱮ ᱫᱚᱨᱠᱟᱨ ᱛᱮ ᱟᱵᱚ ᱵᱟᱵᱚᱱ ᱠᱟᱹᱢᱤ ᱞᱮᱠᱷᱟᱡ ᱫᱚ ᱴᱟᱠᱟ ᱯᱚᱭᱥᱟ ᱦᱚᱸᱥᱚᱜ ᱥᱚᱨᱟ ᱥᱚᱝᱥᱟᱨ ᱪᱟᱞᱟᱣ ᱞᱟᱹᱜᱤᱫ ᱫᱚᱨᱠᱟᱨ ᱠᱟᱱᱟ ᱦᱳᱭ ᱥᱮ ᱵᱟᱝ
ᱦᱮᱸ
ᱟᱞᱮ ᱫᱚ ᱮᱱᱛᱮᱜ ᱡᱚᱛᱚ ᱜᱮ ᱮᱱᱛᱮᱜ ᱩᱛᱩ ᱛᱮᱭᱟᱜ ᱠᱚ ᱪᱟᱹᱣᱞᱤ ᱠᱚ ᱡᱚᱛᱚ ᱜᱮ ᱠᱤᱨᱤᱧ ᱫᱚᱨᱠᱟᱨ ᱟᱞᱮ ᱢᱟ
ᱦᱮᱸ
ᱦᱮᱸᱻ
ᱟᱫᱚ ᱜᱚᱢᱠᱮ ᱚᱱᱟ ᱚᱲᱟᱜ ᱠᱚᱨᱮ ᱫᱚ ᱩᱴᱩᱠ-ᱴᱟᱠ ᱵᱟᱯᱮ ᱪᱟᱥ ᱵᱟᱲᱟᱭ ᱜᱮᱭᱟᱯᱮ ᱡᱚᱢ ᱵᱟᱠᱷᱨᱟ ᱠᱚ
ᱮᱸᱻ ᱩᱛᱩ ᱛᱮᱭᱟᱜ ᱠᱚᱫᱚ ᱴᱩᱠ-ᱴᱟᱠ ᱫᱚᱞᱮ ᱪᱟᱥ ᱵᱟᱲᱟᱭ ᱛᱚ ᱚᱱᱠᱟ ᱫᱚ ᱚᱠᱟ ᱫᱚ ᱪᱟ ᱵᱟᱝ ᱩᱛᱩ ᱠᱚ ᱨᱚᱦᱚᱭ ᱠᱮᱭᱟ ᱥᱮ ᱚᱠᱟ ᱫᱚ ᱪᱟᱣᱟᱱ ᱢᱮᱱᱛᱮᱫ ᱠᱟᱹᱴᱤᱡ ᱠᱟᱹᱴᱤᱡ ᱵᱟᱵᱟ ᱛᱟᱞᱮ ᱫᱚ ᱛᱷᱚᱲᱟ ᱠᱟᱹᱴᱤᱡ ᱡᱟᱜᱟᱭ ᱟᱲᱟᱜ ᱠᱟᱜ ᱜᱮᱭᱟ ᱛᱚ ᱥᱟᱨ ᱥᱚᱵᱽᱡᱤ ᱪᱟᱥ ᱞᱟᱹᱜᱤᱫ ᱚᱸᱰᱮ ᱡᱟᱣᱜᱮ ᱪᱟᱥ ᱵᱟᱲᱟ ᱦᱩᱭ ᱠᱟᱱᱟ᱾ ᱡᱟᱜᱮ ᱡᱚᱢ ᱵᱟᱲᱟ ᱫᱚ ᱦᱩᱭᱩᱜ ᱠᱟᱱᱟ᱾ ᱡᱟᱜᱮ ᱥᱚᱯᱛᱟ ᱨᱮ ᱯᱟᱸᱪᱥᱚ ᱪᱷᱚᱥᱚ ᱴᱟᱠᱟ ᱵᱟᱧᱪᱟᱣ ᱞᱮᱱᱠᱷᱟᱱ ᱥᱟᱠ ᱥᱚᱵᱽᱡᱤ ᱨᱮᱭᱟᱜ ᱫᱚ ᱵᱷᱟᱹᱜᱤ ᱜᱮ ᱵᱟᱧᱪᱟᱜᱼᱟ ᱦᱳᱭ ᱥᱮ ᱵᱟᱝ
ᱦᱮᱸ ᱦᱮᱸ᱾
ᱦᱳᱭ ᱱᱤᱡᱮᱨᱟᱜ ᱜᱮ ᱵᱟᱧᱪᱟᱜᱼᱟ᱾
ᱟᱯᱮ ᱟᱯᱮ ᱥᱮᱫ ᱢᱟ ᱮᱱᱛᱮᱜ ᱡᱚᱨᱮ ᱜᱮ ᱮᱱᱛᱮᱜ ᱠᱚ ᱪᱟᱥ ᱠᱮᱫᱼᱟ ᱦᱳᱭ ᱥᱮ ᱵᱟᱝ ᱛᱩᱫ ᱠᱮᱫ ᱟᱠᱚ ᱦᱩᱸ ᱾
ᱟᱫᱚ ᱜᱚᱝᱠᱮ ᱟᱯᱮ ᱫᱚ ᱛᱷᱟᱞᱮ ᱚᱱᱟ ᱡᱚᱢ ᱠᱷᱟᱹᱛᱤᱨ ᱱᱚᱶᱟ ᱦᱩᱲᱩ ᱪᱟᱣᱞᱮ ᱠᱚᱫᱚ ᱠᱤᱨᱤᱧ ᱦᱩᱭᱩᱜ ᱛᱟᱯᱮᱭᱟ?
ᱦᱳᱭ ᱟᱞᱮ ᱪᱟᱣᱞᱮ ᱫᱚ ᱮᱠᱮᱵᱟᱨᱮ ᱡᱚᱢ ᱞᱟᱹᱜᱤᱫ ᱛᱮᱫᱚ ᱮᱠᱮ ᱠᱤᱨᱤᱧ ᱜᱮ ᱦᱩᱭ ᱠᱮᱭᱟ᱾
ᱦᱮᱸ ᱟᱨ ᱱᱚᱝᱠᱟ ᱥᱚᱨᱠᱟᱨ ᱠᱷᱚᱱ ᱱᱚᱝᱠᱟ ᱪᱟᱣᱞᱮ ᱠᱚᱫᱚ ᱯᱮ ᱧᱟᱢ ᱜᱮᱭᱟ ᱥᱮ ᱵᱟᱝᱟ?
ᱧᱟᱢ ᱫᱚᱞᱮ ᱧᱟᱢᱮᱜᱼᱟ ᱛᱚ ᱨᱮᱥᱚᱱ ᱠᱟᱨᱰ ᱦᱤᱥᱟᱹᱵᱽ ᱛᱮᱞᱮ ᱧᱟᱢ ᱠᱮᱭᱟ᱾
ᱦᱮᱸ ᱦᱮᱸ᱾
ᱚᱱᱟ ᱚᱱᱟ ᱵᱷᱚᱨᱥᱟ ᱫᱚ ᱛᱷᱚᱲᱤ ᱱᱟᱜ ᱞᱮ ᱚᱱᱟ ᱵᱷᱚᱨᱥᱟ ᱨᱮᱫᱚ ᱛᱮᱦᱮᱱ ᱠᱟᱛᱮᱫ ᱞᱟᱵᱷ ᱛᱚ ᱵᱟᱭ ᱮᱢᱟ, ᱛᱚ ᱛᱤᱱᱟᱹᱜ ᱫᱤᱱ ᱪᱟᱞᱟᱜᱼᱟ? ᱢᱟᱹᱭᱱᱟᱹ ᱨᱮ ᱢᱤᱫ ᱮᱸ ᱢᱟᱱᱮ ᱢᱤᱫ ᱪᱟᱸᱫᱳ ᱨᱮ ᱢᱤᱫ ᱫᱷᱟᱣ ᱧᱚᱜ ᱮᱢᱚᱜ ᱠᱟᱱᱟᱭ᱾
ᱚᱦ᱾
ᱟᱯᱮ ᱥᱮᱫ ᱫᱚ ᱪᱮᱫ ᱞᱮᱠᱟᱭ ᱠᱚ ᱮᱢ ᱠᱮᱭᱟ?
ᱦᱩᱸ ᱟᱞᱮ ᱦᱚᱸ ᱚᱱᱠᱟ ᱩᱸᱻ ᱪᱟᱸᱫᱳ ᱨᱮ ᱢᱤᱫ ᱫᱷᱟᱣ ᱜᱮᱠᱚ ᱮᱢᱚᱜᱼᱟ᱾
ᱚᱸ᱾
ᱪᱟᱣᱞᱮ ᱢᱟ ᱱᱮᱛᱟᱨ ᱟᱯᱮ ᱫᱚ ᱜᱚᱝᱠᱮ ᱢᱤᱫ ᱦᱚᱲ ᱛᱤᱱᱟᱹᱝ ᱪᱟᱣᱞᱮ ᱯᱮ ᱧᱟᱢ ᱜᱮᱭᱟ ᱢᱤᱫ ᱦᱚᱲ?
ᱡᱟᱹᱥᱛᱤ ᱫᱚ ᱵᱟᱝ ᱛᱮ ᱨᱮᱥᱚᱱ ᱮᱸ ᱡᱮ ᱦᱤᱥᱟᱹᱵᱽ ᱟᱵᱚᱣᱟᱜ ᱞᱟᱹᱭ ᱵᱳᱞᱛᱮ ᱢᱟ ᱨᱮᱥᱚᱱ ᱠᱟᱨᱰ ᱨᱮᱢᱟ ᱮᱱᱛᱮᱜ ᱩᱸ ᱠᱮ ᱢᱤᱫᱴᱮᱡ ᱨᱮᱥᱚᱱ ᱠᱟᱨᱰ ᱨᱮ ᱯᱮ ᱠᱮᱡᱤ ᱠᱟᱛᱮᱜ, ᱟᱫᱚ ᱟᱞᱮ ᱟᱞᱮ ᱥᱮᱜ ᱢᱟ ᱯᱮ ᱯᱮᱠᱮᱴ ᱠᱟᱛᱮ ᱟᱴᱟ ᱛᱚ ᱯᱮᱭᱟ ᱡᱚᱱᱟᱞᱮ ᱛᱚᱠᱷᱚᱱ ᱯᱮᱭᱟ ᱠᱟᱴᱟ, ᱛᱚ ᱚᱱᱟ
ᱦᱮᱸ᱾
ᱮᱢ ᱠᱮᱭᱟ᱾ ᱫᱚᱥ
ᱚᱱᱟ ᱫᱚ ᱥᱚᱯᱛᱟ ᱨᱮᱥᱮ ᱜᱚᱝᱠᱮ ᱩᱸ ᱢᱟᱥ ᱨᱮ? ᱩᱸ ᱢᱟᱥᱨᱮ ᱞᱟᱹᱭ ᱫᱟᱞᱤᱧ ᱥᱚᱯᱛᱟ ᱨᱮᱠᱚ ᱮᱢᱟ ᱯᱮᱭᱟ ᱥᱮ ᱢᱟᱥ ᱨᱮ? ᱱᱚᱝᱠᱟ ᱢᱟᱹᱭᱱᱟᱹ ᱨᱮ ᱢᱟᱥ ᱨᱮᱜᱮ ᱢᱟᱱᱮ ᱢᱤᱫ ᱴᱟᱹᱝ ᱨᱮᱥᱚᱱ ᱠᱟᱨᱰ ᱨᱮ ᱯᱮ ᱠᱤᱞᱳ ᱯᱮ ᱧᱟᱢᱟ?
ᱦᱚᱭ᱾
ᱟᱞᱮ ᱫᱚᱞᱤᱧ ᱞᱟᱹᱭᱫᱟ ᱚᱱᱟ ᱢᱤᱫᱴᱮᱱ ᱨᱮᱥᱚᱱ ᱠᱟᱨᱰ ᱨᱮ ᱯᱮ ᱠᱤᱞᱳ ᱜᱮᱯᱮ ᱧᱟᱢᱟ?
ᱦᱳᱭ ᱦᱳᱭ᱾
ᱚᱻ᱾ ᱜᱚᱝᱠᱮ ᱟᱞᱮ ᱱᱚᱛᱮ ᱫᱚ ᱠᱟᱹᱡ ᱩᱸ ᱰᱷᱮᱨ ᱧᱚᱜ ᱜᱮᱠᱚ ᱮᱢᱟ ᱞᱮᱭᱟ᱾ ᱢᱤᱫᱴᱮᱱ ᱨᱮᱥᱚᱱ ᱠᱟᱨᱰ ᱨᱮ ᱦᱩᱸ ᱱᱚᱠ ᱱᱚ ᱠᱮᱡᱤ ᱠᱚ ᱮᱢᱟᱣᱟᱞᱮᱭᱟ, ᱱᱚ ᱠᱮᱡᱤ ᱠᱚ ᱮᱢᱟᱣᱟᱞᱮᱭᱟ᱾ ᱟᱫᱚ ᱟᱞᱮ ᱫᱚ ᱦᱟᱸᱜ ᱯᱩᱱ ᱦᱚᱲ ᱟᱞᱮ᱾